ᱦᱮᱞᱳ
ᱦᱮᱸ ᱦᱮᱞᱳ
ᱦᱳᱭ ᱜᱚᱢᱠᱮ ᱡᱚᱦᱟᱨ ᱜᱮ
ᱦᱮᱸ ᱡᱚᱦᱟᱨ ᱜᱮ ᱡᱚᱦᱟᱨ ᱜᱮ ᱢᱮᱱᱠᱷᱟᱱ ᱢᱮᱱᱠᱷᱟᱱ ᱨᱚᱲ ᱠᱚᱫᱚ ᱵᱤᱱ ᱟᱸᱡᱚᱢᱮᱫ ᱛᱟᱹᱞᱤᱧᱟ ᱥᱮ
ᱦᱳᱭ ᱟᱸᱡᱚᱢᱮᱫᱼᱟ ᱞᱤᱧ ᱨᱚᱲ ᱠᱚᱫᱚ ᱦᱟᱸᱜ
ᱟᱪᱪᱷᱟ ᱟᱹᱵᱤᱱᱟᱜ ᱦᱚᱸ ᱟᱹᱰᱤ ᱨᱤᱞᱟᱹ ᱢᱟᱞᱟ ᱜᱮ ᱟᱸᱡᱚᱢᱚᱜ ᱠᱟᱱᱟ
ᱟᱪᱪᱷᱟ ᱟᱪᱪᱷᱟ
ᱛᱟᱦᱚᱞᱮ ᱜᱚᱝᱠᱮ ᱱᱤᱭᱟᱹ ᱵᱮᱲᱟ ᱫᱚ ᱪᱮᱫ ᱞᱮᱠᱟ ᱵᱮᱥ ᱵᱟᱲᱟ ᱜᱮᱛᱚ ᱦᱚᱲᱢᱚ ᱡᱤᱣᱤ ᱠᱚ
ᱦᱳᱭ ᱱᱤᱭᱟᱹ ᱵᱟᱲᱟ ᱫᱚ ᱦᱟᱸᱜ ᱵᱮᱥ ᱵᱟᱲᱟ ᱜᱮ ᱟᱫᱚ ᱟᱹᱵᱤᱱ ᱥᱟᱶᱛᱮ ᱟᱹᱵᱤᱱ ᱚᱲᱟᱜ ᱦᱚᱲ ᱠᱚ ᱚᱠᱟ ᱞᱮᱠᱟ ᱟᱹᱵᱤᱱ ᱜᱮ ᱠᱟᱹᱴᱤᱡ ᱞᱟᱹᱭ ᱵᱤᱱ
ᱜᱚᱢᱠᱮ ᱟᱹᱞᱤᱧ ᱦᱚᱸ ᱵᱮᱥ ᱜᱮᱭᱟᱞᱤᱧ ᱟᱨ ᱜᱷᱟᱨᱚᱸᱧᱡᱽ ᱠᱚᱨᱮ ᱦᱚᱸ ᱡᱷᱚᱛᱚ ᱦᱚᱲ ᱱᱟᱜ ᱜᱮᱠᱚ ᱵᱮᱥ ᱜᱮᱭᱟ
ᱚᱦᱚᱸᱻ ᱱᱟᱯᱟᱭ ᱠᱟᱛᱷᱟ ᱦᱳᱭ ᱚᱱᱟ ᱱᱟᱯᱟᱭ ᱛᱟᱦᱮᱸ ᱞᱮᱱᱠᱷᱟᱱ ᱜᱮ ᱵᱮᱥ ᱫᱚ ᱵᱟᱝ ᱥᱮ
ᱦᱳᱭ ᱦᱳᱭ ᱜᱚᱢᱠᱮ ᱢᱮᱱᱠᱷᱟᱱ ᱵᱮᱥ ᱛᱟᱦᱮᱸ ᱞᱮᱱᱠᱷᱟᱱ ᱜᱮ ᱵᱮᱥ ᱛᱚ
ᱦᱳᱭ
ᱢᱮᱱᱠᱷᱟᱱ ᱱᱤᱛᱚᱜ ᱢᱟ ᱟᱨᱦᱚᱸ ᱪᱟᱥ ᱫᱤᱱ ᱠᱚ ᱱᱤᱛᱚᱜ ᱦᱚᱲᱢᱚ ᱠᱚ ᱡᱩᱫᱤ ᱴᱷᱤᱠ ᱴᱷᱟᱠ ᱵᱟᱝᱼᱼ ᱛᱟᱦᱮᱱ ᱛᱟᱹᱵᱤᱱᱟ ᱢᱮᱱᱠᱷᱟᱱ ᱪᱮᱫ ᱞᱮᱠᱟ ᱨᱮᱵᱤᱱ ᱪᱤᱠᱟᱹᱭᱟ
ᱦᱳᱭ ᱦᱳᱭ ᱦᱳᱭᱻ ᱟᱨ ᱜᱚᱝᱠᱮ ᱛᱟᱦᱚᱞᱮ ᱚᱱᱠᱟ ᱫᱚ ᱡᱚᱢ ᱧᱩ ᱵᱟᱲᱟ ᱠᱚᱫᱚ ᱦᱩᱭᱱᱟ ᱥᱮ ᱟᱹᱣᱨᱤᱭᱟ
ᱦᱮᱸ ᱜᱚᱢᱠᱮ ᱡᱚᱢ ᱵᱟᱲᱟ ᱠᱚᱫᱚ ᱡᱚᱢ ᱦᱩᱭᱮᱱ ᱜᱮᱭᱟ ᱢᱮᱱᱠᱷᱟᱱ ᱱᱚᱜᱼᱚᱭ ᱡᱚᱢ ᱵᱟᱲᱟ ᱠᱟᱛᱮᱫ ᱜᱮ ᱫᱩᱲᱩᱵ ᱵᱟᱲᱟ ᱦᱩᱭ ᱟᱠᱟᱱᱟ
ᱟᱪᱪᱷᱟ ᱟᱪᱪᱷᱟᱻ
ᱦᱳᱭ ᱦᱳᱭ
ᱟᱨ ᱛᱟᱦᱚᱞᱮ ᱛᱮᱦᱮᱧ ᱫᱚ ᱚᱱᱠᱟ ᱫᱚ ᱩᱛᱩ ᱠᱚᱫᱚ ᱦᱟᱸᱜ ᱪᱮᱫ ᱯᱮ ᱩᱛᱩ ᱵᱟᱲᱟ ᱞᱮᱫ ᱛᱟᱵᱚᱱᱟ ᱛᱮᱦᱮᱧ ᱫᱚ
ᱜᱚᱢᱠᱮ ᱩᱛᱩ ᱠᱚᱫᱚ ᱪᱮᱫ ᱦᱚᱸ ᱵᱟᱝ ᱯᱩᱨᱟᱹᱭ ᱟᱲᱟᱜ ᱛᱟᱦᱮᱸᱜ ᱠᱟᱱᱟ ᱟᱹᱞᱩ ᱛᱟᱦᱮᱸᱜ ᱠᱟᱱᱟ ᱟᱨ ᱠᱚᱦᱚᱸᱰᱟ
ᱚ ᱱᱟᱯᱟᱭ ᱜᱮ ᱠᱚᱸᱦᱰᱟ ᱟᱨ ᱯᱩᱨᱟᱹᱭ ᱢᱟ ᱟᱹᱰᱤ ᱡᱚᱲ ᱜᱮᱫᱚ
ᱦᱳᱭ ᱜᱚᱢᱠᱮ
ᱦᱳᱭ ᱦᱳᱭ
ᱜᱚᱢᱠᱮ ᱛᱟᱦᱚᱞᱮ ᱟᱹᱵᱤᱱ ᱫᱚ ᱡᱚᱢ ᱵᱟᱲᱟᱣᱟᱠᱟᱜ ᱵᱤᱱ ᱥᱮ ᱵᱟᱝ
ᱦᱳᱭ ᱟᱹᱞᱤᱧ ᱦᱚᱸ ᱡᱚᱢ ᱫᱚ ᱡᱚᱢ ᱵᱟᱲᱟ ᱟᱠᱟᱜ ᱜᱮᱭᱟᱞᱤᱧ ᱱᱚᱜᱼᱚᱭ ᱡᱚᱢ ᱵᱟᱲᱟ ᱠᱟᱛᱮᱫ ᱜᱮ ᱱᱚᱜᱼᱚᱭ ᱦᱟᱸᱜ ᱠᱟᱹᱢᱤ ᱠᱚ ᱵᱟᱹᱱᱩᱜ ᱦᱚᱛᱮᱫ ᱛᱮ ᱚᱲᱟᱜ ᱠᱚᱨᱮᱜᱮ ᱱᱚᱜᱼᱚᱭ ᱟᱨᱟᱢ ᱟᱠᱟᱜᱼᱟ ᱞᱤᱧ ᱱᱤᱛᱚᱜ ᱫᱚ
ᱟᱪᱪᱷᱟ ᱢᱮᱱᱠᱷᱟᱱ ᱠᱟᱹᱢᱤ ᱠᱚ ᱵᱟᱹᱱᱩᱜᱼᱟ ᱢᱮᱱᱠᱷᱟᱱ ᱪᱮᱫ ᱞᱮᱠᱟ ᱨᱚᱦᱚᱭ ᱠᱚᱫᱚ ᱟᱹᱣᱨᱤ ᱯᱮ ᱨᱚᱦᱚᱭᱟ ᱥᱮ ᱪᱮᱫ ᱞᱮᱠᱟ
ᱵᱟᱝ ᱜᱮ ᱜᱚᱝᱠᱮ ᱚᱱᱟ ᱜᱮᱛᱚ ᱞᱟᱹᱭ ᱛᱮᱦᱚᱸ ᱢᱟᱱᱮ ᱪᱮᱫ ᱞᱮᱠᱟᱞᱤᱧ ᱞᱟᱹᱭ ᱟᱹᱵᱤᱱᱟ ᱮᱠᱫᱚᱢ ᱟᱞᱮ ᱥᱮᱱ ᱫᱚ ᱦᱟᱸᱜ ᱫᱟᱜ ᱡᱟᱹᱲᱤ ᱠᱚᱨᱮᱢᱟ ᱟᱹᱰᱤ ᱱᱤᱭᱟᱹ ᱵᱟᱨ ᱫᱚ ᱵᱟᱭ ᱫᱟᱜ ᱡᱟᱹᱲᱤ ᱟᱠᱟᱫᱟᱭ
ᱢᱟᱱᱮ ᱢᱮᱱᱠᱷᱟᱱ ᱞᱟᱹᱭ ᱞᱮᱠᱷᱟᱱ ᱫᱚ ᱠᱟᱹᱴᱤᱡ ᱦᱚᱸ ᱵᱟᱭ ᱫᱟᱜ ᱡᱟᱹᱲᱤ ᱟᱠᱟᱫ ᱯᱮᱭᱟ ᱥᱮ ᱪᱮᱫ ᱞᱮᱠᱟ
ᱵᱟᱝᱜᱮ ᱫᱟᱜ ᱫᱚ ᱫᱟᱜ ᱡᱟᱹᱲᱤᱭᱟᱠᱟᱜ ᱜᱮᱭᱟ ᱚᱱᱠᱟ ᱠᱟᱹᱡᱼᱠᱟᱹᱡ ᱫᱚᱢᱮ ᱡᱟᱹᱥᱛᱤ ᱫᱚ ᱦᱟᱸᱜ ᱵᱟᱝᱜᱮ ᱟᱨ ᱚᱱᱠᱟ ᱠᱟᱹᱡᱼᱠᱟᱹᱡ ᱫᱟᱜ ᱨᱮᱫᱚ ᱠᱷᱮᱛ ᱠᱚᱨᱮ ᱦᱚᱸ ᱫᱟᱜ ᱪᱤᱠᱟᱹ ᱯᱮᱨᱮᱡᱚᱜᱼᱟ
ᱦᱳᱭ ᱜᱚᱢᱠᱮ ᱚᱱᱟ ᱦᱚᱸ ᱡᱚᱛᱷᱟᱛ ᱠᱟᱛᱷᱟ ᱜᱮᱵᱮᱱ ᱞᱟᱹᱭ ᱟᱠᱟᱫᱼᱟ
ᱦᱳᱭ ᱟᱨ ᱱᱚᱣᱟ ᱦᱳᱲᱳ ᱨᱚᱦᱚᱭ ᱢᱟᱱᱮ ᱠᱟᱹᱡᱼᱠᱟᱹᱡ ᱫᱟᱜ ᱛᱮᱫᱚ ᱵᱟᱭ ᱦᱩᱭᱩᱜᱼᱟ ᱯᱩᱨᱟᱹ ᱮᱫᱠᱚᱢ ᱠᱷᱮᱛ ᱨᱮ ᱫᱟᱜ ᱯᱮᱨᱮᱡ ᱛᱟᱦᱮᱱ ᱫᱚᱨᱠᱟᱨᱚᱜ ᱠᱟᱱᱟ
ᱦᱳᱭ ᱦᱳᱭ ᱜᱚᱝᱠᱮ ᱢᱮᱱᱠᱷᱟᱱ ᱫᱟᱜ ᱠᱚ ᱵᱟᱝ ᱛᱟᱸᱵᱟᱣ ᱛᱷᱤᱨ ᱞᱮᱱᱠᱷᱟᱱ ᱪᱮᱫ ᱞᱮᱠᱟ ᱨᱮᱵᱤᱱ ᱨᱚᱦᱚᱭᱟ
ᱦᱳᱭ ᱦᱳᱭ
ᱛᱟᱦᱚᱞᱮ ᱜᱚᱢᱠᱮ ᱦᱚᱜᱼᱚᱭ ᱡᱮ ᱪᱟᱥ ᱵᱟᱥ ᱱᱤᱭᱟᱹ ᱠᱟᱛᱷᱟ ᱠᱚᱞᱟᱝ ᱨᱚᱲ ᱠᱮᱫᱼᱟ ᱥᱮ ᱪᱮᱫ ᱞᱮᱠᱟ ᱛᱚ ᱢᱮᱱᱠᱷᱟᱱ ᱡᱩᱫᱤ ᱪᱟᱥᱵᱟᱥ ᱠᱚᱨᱮ ᱢᱤᱫᱴᱟᱝ ᱠᱩᱠᱞᱤ ᱞᱤᱧ ᱫᱚᱦᱚᱭᱟ ᱡᱩᱫᱤ ᱢᱮᱱᱠᱷᱟᱱ ᱟᱹᱵᱤᱱ ᱴᱷᱮᱱ
ᱦᱳᱭ ᱦᱳᱭ ᱡᱚᱛᱷᱟᱛ ᱜᱮ ᱢᱟ ᱫᱚᱦᱚᱭ ᱵᱤᱱ ᱟᱫᱚ ᱪᱟᱥᱵᱟᱥ ᱤᱫᱤ ᱠᱟᱛᱮᱜ ᱫᱚ ᱦᱟᱜ ᱡᱟᱹᱥᱛᱤ ᱵᱟᱹᱞᱤᱧ ᱵᱟᱲᱟᱭᱟ ᱟᱹᱞᱤᱧ ᱦᱚᱸ ᱡᱩᱫᱤ ᱦᱟᱸᱜ ᱚᱱᱠᱟ ᱵᱟᱹᱞᱤᱧ ᱞᱟᱹᱭ ᱫᱟᱲᱮᱭᱟᱜᱼᱟ ᱛᱟᱦᱚᱞᱮ ᱩᱱᱫᱚ ᱦᱟᱸᱜ ᱦᱮᱸ ᱟᱵᱤᱱ ᱜᱮ ᱩᱱᱫᱚ ᱞᱟᱹᱭ ᱟᱞᱤᱧ ᱵᱮᱱ
ᱦᱳᱭ ᱜᱚᱝᱠᱮ ᱛᱟᱦᱚᱞᱮ ᱢᱮᱱᱠᱷᱟᱱ ᱞᱟᱹᱭ ᱫᱟᱞᱤᱧ ᱱᱚᱜᱼᱚᱭ ᱡᱮ ᱪᱟᱥ ᱫᱟᱵᱚᱱ ᱥᱮ ᱞᱟᱡ ᱡᱟᱞᱟ ᱥᱮ ᱪᱮᱫ ᱞᱮᱠᱟ ᱥᱮ ᱵᱟᱨ ᱠᱟᱹᱴᱤᱡ ᱜᱟᱱ ᱠᱟᱹᱣᱰᱤ ᱡᱮᱢᱚᱱ ᱛᱟᱦᱮᱱ ᱛᱟᱵᱚᱱ ᱢᱟ ᱢᱮᱱᱠᱷᱟᱱ ᱚᱱᱟ ᱠᱚ ᱞᱟᱹᱜᱤᱫ ᱜᱮᱛᱚ
ᱦᱳᱭ ᱦᱳᱭ
ᱜᱚᱢᱠᱮ ᱛᱟᱦᱚᱞᱮ ᱟᱵᱤᱱ ᱡᱮ ᱦᱚᱜᱼᱚᱭ ᱪᱟᱥ ᱠᱚᱨᱮ ᱱᱚᱜᱼᱚᱭ ᱡᱮ ᱥᱟᱨ ᱠᱚᱵᱚᱱ ᱮᱢ ᱮᱫᱟ ᱥᱮ ᱥᱮᱫᱟᱭ ᱫᱚ ᱧᱮᱞᱚᱜ ᱠᱟᱱ ᱛᱟᱦᱮᱸᱫ ᱡᱮ ᱚᱱᱟ ᱜᱩᱨᱤᱡ ᱥᱟᱨ ᱡᱟᱹᱥᱛᱤ ᱱᱟᱜ ᱠᱚ ᱵᱮᱵᱚᱦᱟᱨᱮᱫ ᱛᱟᱦᱮᱸᱫ
ᱦᱳᱭ ᱦᱳᱭ
ᱢᱮᱱᱠᱷᱟᱱ ᱛᱟᱦᱚᱞᱮ ᱟᱵᱤᱱ ᱪᱮᱫ ᱞᱮᱠᱟ ᱵᱤᱱ ᱢᱚᱱᱮᱭᱟ ᱚᱠᱟᱴᱟᱜ ᱡᱩᱛᱩᱜᱼᱟ?
ᱦᱳᱭ ᱟᱹᱰᱤ ᱦᱟᱸᱜ ᱡᱚᱛᱷᱟᱛ ᱠᱩᱠᱞᱤ ᱜᱮᱵᱮᱱ ᱨᱚᱲ ᱦᱚᱪᱚ ᱟᱠᱟᱫᱼᱟ᱾ ᱟᱨ ᱱᱚᱣᱟ ᱱᱚᱣᱟ ᱵᱟᱨᱮ ᱛᱮᱫᱚ ᱟᱹᱞᱤᱧ ᱡᱟᱦᱟᱸᱞᱤᱧ ᱵᱟᱲᱟᱭ-ᱟ᱾ ᱚᱱᱟᱜᱮ ᱠᱷᱟᱴᱚ ᱛᱮᱞᱤᱧ ᱞᱟᱹᱭ ᱥᱟᱰᱮ ᱟᱹᱵᱤᱱ ᱠᱟᱱᱟ
ᱦᱳᱭ ᱦᱳᱭ
ᱟᱹᱞᱤᱧᱟᱜ ᱟᱭ ᱩᱢᱟᱹᱱ ᱛᱮᱫᱚ ᱟᱵᱚ ᱡᱟᱦᱟᱸ ᱜᱩᱨᱤᱡ ᱥᱟᱨ ᱜᱮ ᱟᱹᱞᱤᱧᱟᱜ ᱢᱚᱱᱮ ᱫᱚᱭ ᱢᱮᱱᱟ ᱱᱚᱣᱟ ᱜᱮ ᱱᱟᱯᱟᱭᱟ ᱪᱮᱫᱟᱜ ᱥᱮ ᱱᱚᱣᱟ ᱨᱮᱫᱚ
ᱵᱟᱹᱲᱤᱡ ᱚᱨᱥᱚᱝ ᱵᱟᱹᱱᱩᱜ ᱟᱠᱟᱫ-ᱟ ᱱᱚᱣᱟ ᱜᱩᱨᱤᱡ ᱥᱟᱨ ᱨᱮᱫᱚ ᱟᱨ ᱟᱨ ᱚᱱᱟ ᱵᱟᱡᱟᱨ ᱠᱷᱚᱱ ᱡᱟᱦᱟᱸ ᱠᱤᱨᱤᱧ ᱟᱹᱜᱩ ᱥᱟᱨ ᱚᱱᱟ ᱫᱚ ᱡᱮᱞᱮᱠᱟ ᱩᱭᱦᱟᱹᱨ ᱵᱮᱱ ᱟᱹᱰᱤ ᱵᱟᱹᱲᱤᱡᱚᱜ ᱠᱟᱱᱟ ᱥᱮ
ᱦᱳᱭ ᱦᱳᱭ ᱦᱳᱭ
ᱟᱫᱚ ᱟᱹᱞᱤᱧᱟᱜ ᱟᱭ ᱩᱢᱟᱹᱱ ᱛᱮᱫᱚ ᱚᱱᱮᱞᱤᱧ ᱢᱮᱱᱮᱫᱼᱟ ᱜᱩᱨᱤᱡ ᱥᱟᱨ ᱜᱮ ᱱᱟᱯᱟᱭᱟ᱾
ᱦᱳᱭ ᱜᱚᱢᱠᱮ ᱚᱱᱟ ᱦᱚᱸ ᱡᱚᱛᱷᱟ ᱠᱟᱛᱷᱟ ᱵᱤᱱ ᱞᱟᱹᱭ ᱟᱠᱟᱜᱼᱟ ᱢᱮᱱᱠᱷᱟᱱ ᱡᱩᱫᱤ ᱵᱤᱱ ᱧᱮᱞᱟ ᱡᱮ ᱱᱚᱜᱼᱚᱭ ᱡᱮ ᱠᱤᱨᱤᱧ ᱠᱟᱛᱮᱫ ᱥᱟᱨ ᱠᱚᱵᱚᱱ ᱟᱹᱜᱩᱭᱮᱫᱟ ᱥᱮ ᱪᱮᱫ ᱞᱮᱠᱟ
ᱦᱳᱭ ᱦᱳᱭ
ᱠᱷᱟᱱ ᱱᱚᱣᱟ ᱨᱮᱱᱟᱜ ᱡᱩᱫᱤ ᱵᱮᱵᱚᱦᱟᱨ ᱠᱚ ᱡᱟᱹᱥᱛᱤ ᱧᱚᱜ ᱦᱩᱭᱩᱜᱼᱟ ᱥᱮ
ᱦᱳᱭ ᱦᱳᱭ
ᱮᱱᱠᱷᱟᱱ ᱱᱚᱣᱟ ᱫᱚ ᱵᱟᱭ ᱡᱩᱛᱩᱜᱼ ᱟᱭ
ᱵᱟᱭ ᱡᱩᱛᱩᱜᱼᱟ ᱦᱳᱭ ᱟᱨ ᱦᱚᱸ ᱞᱟᱹᱭ ᱠᱟᱛᱷᱟ ᱠᱚᱨᱮ ᱦᱚᱸᱵᱚᱱ ᱞᱟᱹᱭᱟᱜ ᱠᱟᱱ ᱜᱮᱭᱟ ᱱᱮᱛᱟᱨ ᱨᱮᱱ ᱦᱚᱲ ᱫᱚ ᱥᱟᱨ ᱮᱢ ᱠᱟᱛᱮᱮᱫ ᱵᱚᱱ ᱦᱟᱨᱟ ᱵᱩᱨᱩᱭᱮᱫᱼᱟ ᱦᱩᱲᱩ ᱠᱚᱦᱚᱸ ᱚᱱᱟᱛᱮ ᱟᱵᱚᱣᱟᱜ ᱦᱚᱲᱢᱚ ᱠᱚᱨᱮ ᱚᱱᱠᱟ ᱟᱡᱟᱨ ᱵᱮᱢᱟᱨ ᱠᱚ ᱛᱮᱭᱟᱨᱚᱜ ᱠᱟᱱᱟ ᱦᱮᱸ ᱥᱮ ᱵᱟᱝ
ᱦᱳᱭ ᱜᱚᱢᱠᱮ ᱦᱳᱭ ᱦᱳᱭ ᱚᱱᱟ ᱦᱚᱸ ᱡᱚᱛᱷᱟᱛ ᱠᱟᱛᱷᱟ ᱵᱮᱱ ᱞᱟᱹᱭ ᱟᱠᱟᱜᱼᱟ ᱢᱮᱱᱠᱷᱟᱱ ᱡᱩᱫᱤ ᱵᱤᱱ ᱧᱮᱞᱟ ᱱᱮᱛᱟᱨ ᱢᱟ ᱡᱷᱚᱛᱚ ᱨᱮᱜᱮ ᱥᱟᱨ ᱵᱚᱱ ᱮᱢᱟᱜ ᱠᱟᱱᱟ ᱡᱟᱦᱟᱱᱟᱜ ᱥᱮ ᱵᱟᱲᱜᱮ ᱠᱚᱨᱮ ᱡᱩᱫᱤ ᱡᱟᱦᱟᱱᱟᱜ ᱵᱚᱱ ᱮᱨᱟ ᱥᱮ ᱪᱮᱫᱞᱮᱠᱟ ᱥᱮ ᱡᱟᱦᱟᱱᱟᱜ ᱵᱚᱱ ᱨᱚᱦᱚᱭᱟ ᱢᱮᱱᱠᱷᱟᱱ ᱡᱚᱛᱚᱱᱟᱜ ᱨᱮᱜᱮ ᱥᱟᱨ ᱵᱚᱱ ᱮᱢᱫᱟ ᱚᱱᱟ ᱡᱟᱦᱟᱸ ᱠᱤᱨᱤᱧ ᱥᱟᱨ
ᱦᱳᱭ
ᱦᱳᱭ ᱜᱚᱢᱠᱮ ᱢᱮᱱᱠᱷᱟᱱ ᱚᱱᱟᱫᱚ ᱟᱹᱞᱤᱧᱟᱜ ᱠᱟᱛᱷᱟ ᱞᱮᱠᱟ ᱛᱮᱫᱚ ᱥᱮ ᱟᱞᱤᱧᱟᱜ ᱟᱭᱩ ᱩᱭᱦᱟᱹᱨ ᱩᱢᱟᱹᱱ ᱛᱮ ᱚᱱᱟ ᱫᱚ ᱵᱟᱝ ᱡᱩᱛᱩᱜ ᱠᱟᱱ ᱜᱮᱭᱟ ᱢᱮᱱᱠᱷᱟᱱ ᱚᱱᱟ ᱠᱚ ᱫᱤᱱ ᱫᱤᱱᱛᱮ ᱚᱱᱟ ᱠᱚᱨᱮᱱᱟᱜ ᱡᱟᱦᱟᱸ ᱚᱱᱟ ᱨᱚᱦᱚᱭ ᱠᱚᱨᱮ ᱵᱚᱱ ᱮᱢ ᱫᱟᱥᱮ ᱚᱱᱟ ᱠᱚ ᱫᱤᱱ ᱫᱤᱱᱛᱮ ᱟᱵᱚ ᱡᱚᱠᱷᱚᱱ ᱡᱚᱢ ᱤᱫᱤᱭ ᱫᱟᱵᱚᱱ ᱫᱤᱱ ᱫᱤᱱᱛᱮ ᱦᱟᱯᱮᱱ ᱫᱤᱱ ᱨᱮ ᱟᱵᱚ ᱦᱚᱲᱢᱚ ᱡᱤᱣᱤ ᱠᱚᱫᱚ ᱠᱟᱹᱴᱤᱡ ᱮ ᱰᱷᱤᱞᱟᱹᱣ ᱛᱟᱵᱚᱱᱟ
ᱦᱳᱭ ᱦᱳᱭ ᱦᱳᱭ ᱱᱚᱣᱟ ᱫᱚ ᱡᱚᱛᱷᱟᱛ ᱠᱟᱛᱷᱟ ᱠᱟᱱ ᱜᱮᱭᱟ ᱱᱚᱣᱟ ᱫᱚ ᱥᱟᱱᱟᱢ ᱦᱚᱲᱟᱜ ᱢᱪᱷᱟ ᱛᱮᱜᱮ ᱟᱸᱡᱚᱢᱚᱜ ᱠᱟᱱᱟ ᱟᱨ ᱱᱚᱜᱼᱚᱭ ᱱᱤᱛᱚᱜ ᱟᱵᱮᱱᱟᱜ ᱢᱪᱷᱟ ᱛᱮᱦᱚᱸ ᱞᱤᱧ ᱟᱸᱡᱚᱢ ᱥᱟᱹᱨᱤ ᱠᱮᱜᱼᱟ
ᱦᱳᱭ ᱜᱚᱢᱠᱮ ᱛᱟᱦᱚᱞᱮ ᱢᱮᱱᱠᱷᱟᱱ ᱡᱩᱫᱤᱧ ᱞᱟᱹᱭᱟ ᱱᱚᱣᱟ ᱨᱮᱱᱟᱜ ᱥᱮ ᱚᱱᱟ ᱠᱤᱨᱤᱧ ᱥᱟᱨ ᱨᱮᱭᱟᱜ ᱵᱮᱵᱚᱦᱟᱨ ᱡᱩᱫᱤ ᱟᱹᱞᱤᱧ ᱞᱤᱧ ᱞᱟᱹᱭᱟ ᱟᱹᱵᱤᱱ ᱴᱷᱮᱱ ᱢᱤᱫᱴᱮᱱ ᱠᱩᱠᱞᱤ ᱞᱤᱧ ᱫᱚᱦᱚᱭᱟ ᱢᱮᱱᱠᱷᱟᱱ ᱡᱩᱫᱤ ᱱᱚᱣᱟ ᱠᱤᱨᱤᱧ ᱥᱟᱨ ᱨᱮᱭᱟᱜ ᱵᱮᱵᱚᱦᱟᱨ ᱡᱩᱫᱤ ᱵᱚᱱ ᱠᱚᱢᱟ ᱢᱮᱱᱠᱷᱟᱱ ᱪᱮᱫᱠᱟᱨᱮ ᱚᱱᱟ ᱫᱚ ᱦᱩᱭᱩᱜᱼᱟ? ᱡᱩᱫᱤ ᱵᱤᱱ ᱞᱟᱹᱭ ᱥᱚᱫᱚᱨ ᱟᱹᱞᱤᱧ ᱠᱷᱟᱱ ᱠᱟᱹᱴᱤᱡ
ᱟᱨ ᱢᱤᱫ ᱫᱷᱟᱣ ᱞᱟᱹᱭ ᱵᱮᱱ ᱦᱟᱸᱜ ᱠᱟᱹᱴᱤᱡ ᱵᱟᱹᱞᱤᱧ ᱟᱸᱡᱚᱢ ᱧᱟᱢ ᱞᱮᱼᱟ
ᱞᱟᱹᱭ ᱞᱟᱹᱭ ᱫᱟᱞᱤᱧ ᱢᱮᱱᱠᱷᱟᱱ ᱡᱩᱫᱤ ᱟᱹᱞᱤᱧ ᱞᱤᱧ ᱠᱩᱠᱞᱤ ᱞᱤᱧ ᱫᱚᱦᱚᱭᱮᱫᱟ ᱢᱮᱱᱠᱷᱟᱱ ᱚᱱᱮ ᱡᱟᱦᱟᱸ ᱠᱤᱨᱤᱧ ᱥᱟᱨᱛᱮ ᱡᱟᱦᱟᱱᱟᱜ ᱵᱚᱱ ᱥᱮ ᱡᱟᱦᱟᱱᱟᱜ ᱨᱚᱦᱚᱭ ᱠᱚᱨᱮᱜ ᱵᱚᱱ ᱮᱢᱫᱟ ᱢᱮᱱᱠᱷᱟᱱ ᱚᱱᱟ ᱨᱮᱱᱟᱜ ᱡᱩᱫᱤ ᱵᱮᱵᱚᱦᱟᱨ ᱴᱟᱜ ᱵᱚᱱ ᱠᱚᱢᱟ ᱥᱮᱼᱼ ᱚᱱᱟ ᱫᱚ ᱪᱮᱫ ᱞᱠᱟᱨᱮ ᱦᱩᱭᱩᱜᱼᱟ᱾ ᱢᱟᱱᱮ ᱪᱮᱫ ᱚᱱᱠᱟᱱᱟᱜ ᱡᱤᱱᱤᱥ ᱵᱟᱵᱚᱱ ᱵᱮᱵᱚᱦᱟᱨ ᱞᱮᱠᱷᱟᱱᱼᱼ ᱚᱱᱟ ᱠᱤᱨᱤᱧ ᱥᱟᱨ ᱨᱮᱭᱟᱜ ᱵᱮᱵᱚᱦᱟᱨ ᱴᱟᱜ ᱠᱚᱢᱚᱜ ᱛᱟᱵᱚᱱᱟ᱾
ᱚᱱᱟ ᱫᱚ ᱪᱮᱫ ᱞᱤᱧ ᱢᱮᱱᱟ, ᱱᱚᱣᱟ ᱱᱤᱛᱚᱜ ᱢᱟ ᱚᱱᱠᱟ ᱞᱟᱹᱭ ᱞᱮᱠᱷᱟᱱ ᱫᱚᱼᱼ ᱫᱩᱱᱤᱭᱟ ᱜᱮ ᱵᱚᱫᱚᱞ ᱟᱠᱟᱱᱟ ᱱᱤᱛᱚᱜ ᱢᱟ ᱟᱨᱼᱼ ᱮᱠᱟᱞ ᱜᱮ ᱵᱚᱱᱫᱚ ᱩᱛᱟᱹᱨ ᱵᱚᱱ ᱫᱟᱲᱮᱭᱟᱜᱼᱟ ᱱᱚᱣᱟ ᱦᱚᱸ ᱟᱹᱞᱤᱧᱼᱟᱜ ᱟᱭ ᱩᱢᱚᱱ ᱫᱚ ᱥᱚᱢᱵᱷᱚᱵ ᱵᱟᱝ ᱠᱟᱱᱟ᱾ ᱪᱮᱫᱟᱜ ᱥᱮ ᱱᱤᱛᱚᱜ ᱚᱱᱠᱟ ᱧᱮᱞᱚᱜ ᱠᱟᱱᱟᱼᱼ ᱜᱩᱨᱤᱡ ᱥᱟᱨ ᱦᱚᱸ ᱟᱹᱰᱤ ᱟᱭᱢᱟ ᱦᱚᱲ ᱨᱮᱱ ᱜᱮᱭᱟᱼᱼ ᱰᱟᱹᱝᱨᱤ ᱠᱟᱰᱟ ᱠᱚ ᱵᱟᱝ ᱠᱚ ᱛᱟᱦᱮᱱ ᱠᱟᱱᱟ᱾ ᱟᱨ ᱰᱟᱹᱝᱨᱤ ᱠᱟᱰᱟᱼᱼ ᱴᱷᱮᱱ ᱠᱷᱚᱱ ᱜᱮ ᱥᱮᱮ ᱟᱵᱚ ᱚᱱᱟ ᱜᱩᱨᱤᱡ ᱛᱮᱵᱚᱱ ᱧᱟᱢᱮᱜᱼᱟ ᱥᱮ
ᱦᱳᱭ ᱮᱠᱫᱚᱢ ᱱᱚᱣᱟ ᱫᱚ ᱡᱚ
ᱦᱳᱭ ᱦᱳᱭ ᱟᱫᱚ ᱰᱟᱹᱟᱝᱨᱤ ᱠᱟᱰᱟ ᱜᱩᱨᱤᱡ ᱦᱚᱸ ᱡᱩᱫᱤ ᱵᱟᱝᱵᱚᱱ ᱧᱟᱢᱟ ᱟᱨ ᱡᱩᱫᱤ ᱟᱵᱚ ᱱᱚᱣᱟ ᱥᱟᱨ ᱦᱚᱸ ᱡᱩᱫᱤᱼᱼ ᱮ ᱵᱟᱝ ᱵᱚᱱ ᱮᱢᱟᱜᱼᱟᱼᱼ ᱟᱨ ᱱᱤᱛᱚᱜ ᱫᱚ ᱥᱟᱱᱟᱢ ᱦᱚᱲ ᱜᱮᱵᱚᱱ ᱪᱟᱹᱭᱟ ᱡᱮ ᱤᱧᱟᱹᱜ ᱦᱩᱲᱩᱼᱼ ᱨᱚᱦᱚᱭ ᱠᱤᱫᱟᱹᱧ ᱱᱟᱯᱟᱭ ᱵᱷᱟᱵᱛᱮ ᱦᱳᱭᱳᱜ ᱛᱤᱧ ᱢᱟ, ᱟᱨ ᱱᱟᱯᱟᱭ ᱦᱩᱭᱩᱜ ᱞᱟᱹᱜᱤᱫᱼᱼ ᱥᱟᱨ ᱜᱮ ᱞᱟᱹᱠᱛᱤᱭᱟᱜ ᱠᱟᱱᱟ ᱞᱟᱹᱠᱛᱤᱜᱼᱼ ᱞᱟᱹᱠᱛᱤᱜ ᱠᱟᱱᱟ ᱟᱨ ᱥᱟᱨ ᱡᱩᱫᱤ ᱵᱟᱝᱵᱤᱱ ᱮᱢᱟᱜᱼᱟ ᱛᱟᱦᱚᱞᱮ ᱦᱟᱸᱜᱼᱼ ᱩᱱᱟᱹᱜ ᱦᱟᱸᱜ ᱢᱚᱡᱽ ᱵᱟᱭ ᱦᱩᱭᱩᱜ ᱛᱟᱵᱤᱱᱟ᱾ ᱟᱫᱚ ᱱᱚᱣᱟᱼᱼ ᱥᱟᱨ ᱵᱮᱵᱚᱦᱟᱨ ᱫᱚ ᱟᱹᱰᱤ ᱵᱟᱹᱲᱤᱡᱚᱜ ᱠᱟᱱ ᱨᱮᱦᱚᱸᱼᱼ ᱛᱚᱵᱮ ᱪᱮᱫ ᱞᱤᱧ ᱢᱮᱱᱟ ᱱᱚᱣᱟ ᱦᱟᱸᱜ ᱢᱩᱪᱟᱹᱫ ᱩᱛᱟᱹᱨ ᱫᱚᱼᱼ ᱟᱹᱞᱤᱧᱟᱜ ᱟᱭᱳ ᱢᱚᱫᱷᱮ ᱫᱚ ᱵᱟᱝ ᱵᱚᱱ ᱢᱩᱪᱟᱹᱫ ᱩᱛᱟᱹᱨ ᱫᱟᱲᱮᱭᱟᱜᱼᱟ ᱡᱟᱹᱱᱤᱡ ᱪᱚᱝ᱾
ᱦᱳᱭ ᱜᱚᱝᱠᱮ ᱱᱚᱣᱟ ᱦᱚᱸ ᱮᱠᱫᱚᱢ ᱡᱚᱛᱷᱟᱛ ᱠᱟᱛᱷᱟ ᱵᱮᱱ ᱞᱟᱹᱭ ᱠᱟᱜᱼᱟ ᱢᱮᱱᱠᱷᱟᱱ ᱱᱚᱣᱟ ᱜᱮ ᱥᱟᱹᱨᱤ ᱠᱟᱛᱷᱟᱼᱼ ᱠᱟᱛᱷᱟ ᱠᱟᱱᱟ᱾ ᱡᱮ ᱱᱚᱣᱟ ᱠᱤᱨᱤᱧ ᱥᱟᱨ ᱨᱮᱭᱟᱜ ᱵᱮᱵᱚᱦᱟᱨ ᱫᱚ ᱜᱚᱢᱠᱮ ᱵᱟᱝ ᱵᱚᱱ ᱠᱚᱢ ᱫᱟᱲᱮᱭᱟᱜᱼᱟ᱾
ᱦᱳᱭ ᱦᱳᱭ
ᱢᱮᱱᱠᱷᱟᱱ ᱡᱟᱦᱟᱸ ᱴᱚᱴᱷᱟ ᱠᱚᱨᱮᱜ ᱠᱚ ᱧᱮᱞᱚᱜᱼᱟ ᱡᱟᱹᱥᱛᱤ ᱧᱚᱜᱼᱼ ᱰᱟᱝᱨᱤ, ᱠᱟᱰᱟ ᱥᱮ ᱪᱮᱫ ᱞᱮᱠᱟᱼᱼ ᱢᱮᱱᱠᱷᱟᱱ ᱩᱱᱠᱩ ᱠᱚᱫᱚ ᱚᱱᱮ ᱴᱚᱯᱨᱟ ᱠᱷᱮᱛ ᱠᱚᱨᱮ ᱫᱚᱼᱼ ᱠᱚ ᱜᱤᱰᱤ ᱦᱚᱴᱚ ᱫᱟᱲᱮᱭᱟᱜᱼᱟ ᱚᱱᱟ ᱦᱳᱭ ᱛᱚ ᱥᱮᱛᱟᱜ ᱵᱮᱲᱟ ᱠᱚ ᱡᱚᱜ ᱥᱟᱯ ᱥᱟᱯᱷᱟ ᱠᱮᱜ-ᱟ ᱢᱮᱱᱠᱷᱟᱱ ᱚᱱᱟ ᱫᱚᱠᱚ ᱤᱫᱤ ᱦᱚᱴᱚ ᱠᱟᱫᱟ ᱠᱷᱮᱛ ᱥᱮᱫ ᱢᱮᱱᱠᱷᱟᱱ ᱡᱟᱦᱟᱸ ᱴᱚᱴᱷᱟ ᱠᱚᱨᱮ ᱡᱮᱢᱚᱱ ᱚᱝᱠᱟ ᱰᱟᱹᱟᱝᱨᱤ, ᱠᱟᱰᱟ ᱠᱚ ᱵᱟᱝᱠᱚ ᱧᱮᱞᱚᱜᱼᱟ ᱢᱮᱱᱠᱷᱟᱱ ᱜᱚᱝᱠᱮ ᱩᱱᱠᱩ ᱫᱚ ᱚᱱᱟ ᱠᱤᱨᱤᱧ ᱥᱟᱨ ᱵᱷᱚᱨᱥᱟ ᱜᱮ ᱛᱚ ᱡᱚᱛᱚ ᱠᱤᱪᱷᱩ ᱢᱮᱱᱠᱷᱟᱱ ᱩᱝᱠᱩ ᱥᱮᱫ ᱫᱚ ᱱᱚᱣᱟ ᱨᱮᱱᱟᱜ ᱵᱮᱵᱚᱦᱟᱨ ᱫᱚ ᱡᱟᱹᱥᱛᱤ ᱜᱮ ᱦᱩᱭᱩᱜᱼᱟ ᱦᱟᱸᱜ᱾
ᱦᱩᱸ ᱦᱳᱭ ᱦᱳᱭ ᱟᱫᱚ ᱚᱱᱠᱟ ᱫᱚ ᱦᱟᱸᱜ ᱮᱸᱻ ᱟᱞᱮ ᱴᱚᱴᱷᱟ ᱠᱚᱨᱮ ᱫᱚ ᱚᱱᱠᱟ ᱫᱚ ᱰᱟᱝᱨᱤ ᱠᱟᱰᱟ ᱠᱚ ᱢᱟᱱᱮ ᱥᱟᱱᱟᱢ ᱦᱚᱲ ᱨᱮᱱ ᱜᱮ ᱢᱮᱱᱟᱜ ᱟᱠᱟᱫ ᱠᱚ ᱜᱮᱭᱟ
ᱛᱚᱵᱮ ᱛᱟᱹᱣ ᱨᱮᱦᱚᱸ ᱚᱱᱠᱟ ᱫᱚ ᱧᱮᱞᱚᱜᱚᱜ ᱠᱟᱱᱟ ᱵᱟᱡᱟᱨ ᱠᱷᱚᱱ ᱠᱤᱨᱤᱧ ᱟᱹᱜᱩ ᱜᱩ ᱥᱟᱨ ᱫᱚ ᱠᱚ ᱮᱢᱟᱜ ᱠᱟᱱ ᱜᱮᱭᱟ
ᱦᱳᱭ ᱜᱚᱢᱠᱮ ᱚᱱᱟ ᱦᱚᱸ ᱞᱟᱹᱠᱛᱤ ᱫᱚ ᱠᱟᱱ ᱜᱮᱭᱟᱼᱼ ᱢᱮᱱᱠᱷᱟᱱ ᱟᱵᱚ ᱡᱚᱛᱚᱱᱟᱜ ᱪᱟᱹᱥᱤ ᱥᱮ ᱟᱵᱚ ᱦᱚᱲ ᱠᱚᱵᱚᱱ ᱪᱟᱭ ᱜᱮᱭᱟᱼᱼ ᱥᱮ ᱪᱮᱫ ᱞᱮᱠᱟ ᱱᱚᱝᱠᱟ ᱡᱟᱦᱟᱸ ᱵᱚᱱ ᱨᱚᱦᱚᱭ ᱮᱫᱟ ᱚᱱᱟ ᱡᱩᱛ ᱥᱟᱺᱦᱤᱡ ᱦᱩᱭᱩᱜ ᱢᱟ ᱥᱮ ᱪᱮᱫ ᱞᱮᱠᱟ
ᱦᱳᱭ ᱦᱳᱭ
ᱥᱮ ᱨᱳᱜ ᱠᱚ ᱟᱞᱚ ᱞᱟᱜᱟᱜ ᱢᱟ ᱟᱞᱚ ᱠᱚ ᱡᱚᱢ ᱢᱟ ᱦᱩᱲᱩ ᱠᱚ ᱡᱟᱹᱥᱛᱤ ᱟᱞᱚ ᱯᱮᱴᱮᱡᱚᱜ ᱢᱟ ᱢᱮᱱᱠᱷᱟᱱ ᱱᱚᱝᱠᱟᱱᱟᱜ ᱱᱟᱱᱟ ᱦᱩᱱᱟᱹᱨ ᱨᱟᱥᱟᱭᱚᱱᱤᱠ ᱯᱚᱫᱟᱨᱛᱷᱚ ᱵᱚᱱ ᱵᱮᱵᱚᱦᱟᱨ ᱮᱫᱟ ᱜᱚᱝᱠᱮ
ᱦᱳᱭ
ᱢᱮᱱᱠᱷᱟᱱ ᱡᱟᱦᱟᱸ ᱟᱹᱵᱤᱱ ᱵᱤᱱ ᱞᱟᱹᱭ ᱦᱚᱪᱚᱠᱮᱜ-ᱟ ᱢᱮᱱᱠᱷᱟᱱ ᱱᱚᱣᱟ ᱨᱮᱱᱟᱜ ᱵᱮᱵᱚᱦᱟᱨ ᱫᱚ ᱵᱟᱝᱜᱮ ᱠᱚᱢᱚᱜ-ᱟ ᱢᱮᱱᱠᱷᱟᱱ ᱠᱚᱢ ᱫᱚ ᱵᱟᱝ ᱠᱚᱢᱚᱜ-ᱟ
ᱦᱳᱭ ᱦᱳᱭ ᱦᱳᱭ ᱡᱚᱛᱷᱟᱛ ᱠᱟᱛᱷᱟ ᱜᱮ
ᱛᱟᱦᱞᱮ ᱜᱚᱝᱠᱮ ᱪᱟᱥ ᱠᱚᱫᱚ ᱪᱮᱫ ᱞᱮᱠᱟ ᱵᱟᱨ ᱫᱷᱟᱣ ᱥᱮ ᱢᱤᱫ ᱫᱷᱟᱣ
ᱵᱟᱝ ᱜᱚᱝᱠᱮ ᱟᱞᱮ ᱥᱮᱱ ᱫᱚ ᱚᱱᱠᱟ ᱫᱟᱜ ᱡᱟᱹᱲᱤ ᱵᱟᱝ ᱫᱟᱜ ᱡᱟᱹᱲᱤ ᱨᱮᱱᱟᱜ ᱚᱱᱠᱟ ᱮ ᱫᱟᱜ ᱡᱟᱹᱲᱤ ᱵᱟᱝ ᱞᱮ ᱧᱟᱢ ᱜᱮᱭᱟ ᱪᱮᱫᱟᱜ ᱥᱮ‍‌‍ᱼᱼ ᱟᱞᱮ ᱥᱮᱱ ᱫᱚ ᱦᱟᱸᱜ ᱚᱱᱠᱟ ᱢᱤᱱᱤ ᱠᱚ ᱠᱮᱱᱮᱞ ᱠᱚ ᱪᱮᱫ ᱦᱚᱸ ᱵᱟᱹᱱᱩᱜ ᱟᱠᱟᱜᱼᱟ᱾
ᱟᱫᱚ ᱚᱱᱟ ᱦᱚᱛᱮᱡ ᱛᱮ ᱟᱞᱮ ᱫᱚ ᱦᱟᱸᱜ ᱱᱚᱜ-ᱚᱭ ᱱᱤᱛ-ᱚᱜ ᱡᱟᱦᱟᱸ ᱦᱟᱸᱜ ᱪᱟᱥ ᱦᱩᱭᱩᱜ ᱥᱮᱨᱢᱟ ᱡᱟᱹᱲᱤ ᱵᱷᱚᱨᱥᱟ ᱚᱱᱟ ᱪᱟᱥ ᱛᱮᱜᱮ ᱟᱞᱮ ᱫᱚ ᱥᱮᱨᱢᱟ ᱯᱩᱨᱟᱹᱣ ᱞᱮ ᱡᱚᱢ ᱯᱩᱨᱟᱹᱣ ᱜᱮᱭᱟ
ᱦᱳᱭ ᱜᱚᱢᱠᱮ ᱚᱱᱟ ᱦᱚᱸ ᱪᱮᱫ ᱵᱤᱱ ᱞᱟᱹᱭ ᱮᱫᱟ
ᱦᱮᱸ ᱞᱟᱹᱭ ᱵᱤᱱ
ᱢᱮᱱ ᱤᱫᱟᱹᱧ ᱪᱮᱫ ᱵᱤᱱ ᱞᱟᱹᱭᱟ
ᱟᱫᱚ ᱚᱱᱟ ᱦᱚᱸ ᱢᱤᱫᱴᱟᱝ ᱫᱩᱠᱷ ᱨᱮᱱᱟᱜ ᱠᱟᱱ ᱜᱮᱭᱟ ᱡᱟᱦᱟᱸ ᱴᱚᱴᱷᱟ ᱠᱚᱨᱮ ᱫᱚ ᱟᱸᱡᱚᱢ ᱟᱠᱟᱱᱟ ᱵᱟᱨ ᱫᱷᱟᱣ ᱠᱚ ᱪᱟᱥᱟ ᱟᱨ ᱢᱤᱫ ᱪᱟᱥ ᱨᱮᱱᱟᱜ ᱫᱚ ᱢᱚᱱᱮ ᱠᱟᱜ ᱵᱤᱱ ᱥᱮᱨᱢᱟ ᱯᱩᱨᱟᱹᱣ ᱡᱚᱢ ᱯᱩᱨᱟᱹᱣ-ᱟ ᱟᱨ ᱢᱤᱫ ᱫᱷᱟᱣ ᱪᱟᱥ ᱫᱚ ᱡᱟᱭ ᱦᱳᱠ ᱡᱟᱦᱟᱸ ᱛᱤᱱᱟᱹᱜ ᱜᱟᱱ ᱠᱟᱹᱣᱰᱤ ᱟᱨᱡᱟᱣ ᱡᱚᱝᱟᱭ ᱚᱱᱟᱛᱮ ᱠᱟᱹᱣᱰᱤ ᱠᱚᱨᱮᱱᱟᱜ ᱟᱱᱟᱴ ᱦᱚᱸ ᱵᱟᱝ ᱧᱮᱞ ᱧᱟᱢᱚᱜ-ᱟ ᱡᱟᱦᱟᱸ ᱴᱚᱴᱷᱟ ᱠᱚᱨᱮ ᱵᱟᱨ ᱫᱷᱟᱣ ᱠᱚ ᱨᱚᱦᱚᱭ ᱫᱟᱲᱮᱭᱟᱜ ᱠᱟᱱᱟ ᱟᱨ ᱟᱞᱮ ᱴᱚᱴᱷᱟ ᱠᱚᱨᱮ ᱫᱚ ᱦᱟᱸᱜ ᱚᱱᱮ ᱢᱤᱫ ᱫᱷᱟᱣ ᱜᱮ ᱪᱟᱥ ᱦᱚᱛᱮ ᱛᱮ ᱥᱩᱫᱷᱩ ᱚᱱᱟ ᱫᱚ ᱡᱚᱢ ᱥᱩᱢᱩᱝ ᱜᱮ ᱚᱱᱟ ᱦᱩᱲᱩ ᱛᱮ ᱠᱟᱹᱣᱰᱤ ᱠᱚᱛᱮ ᱵᱟᱝᱞᱮ ᱟᱨᱡᱟᱣ ᱫᱟᱲᱮᱭᱟᱜ ᱜᱮᱭᱟ ᱟᱞᱮ ᱴᱚᱴᱷᱟ ᱠᱚᱨᱮ ᱫᱚ
ᱢᱮᱱᱠᱷᱟᱱ ᱜᱚᱝᱠᱮ ᱚᱱᱟ ᱞᱟᱡ ᱨᱮᱸᱜᱮᱡ ᱞᱟᱹᱜᱤᱫ ᱜᱮ ᱚᱱᱟ ᱦᱩᱲᱩ ᱪᱟᱣᱞᱮ ᱠᱚᱫᱚ ᱥᱮ ᱪᱮᱫ ᱞᱮᱠᱟ
ᱦᱳᱭ ᱦᱳᱭ ᱦᱳᱭ ᱚᱱᱟ ᱞᱟᱹᱜᱤᱫ ᱜᱮ
ᱛᱟᱦᱚᱞᱮ ᱜᱚᱢᱠᱮ ᱚᱱᱟ ᱦᱩᱲᱩ ᱠᱚ ᱥᱮ ᱚᱱᱟ ᱠᱚ ᱵᱟᱫ ᱠᱟᱛᱮ ᱮᱴᱟᱜ ᱡᱟᱦᱟᱸᱱᱟᱜ ᱚᱱᱠᱟ ᱨᱚᱦᱚᱭ ᱠᱚ ᱥᱮ
ᱮᱴᱟᱜ ᱡᱟᱦᱟᱸᱱᱟᱜ ᱫᱚ ᱦᱟᱸᱜ ᱚᱱᱠᱟ ᱫᱚ ᱦᱚᱸ ᱥᱚᱵᱽᱡᱤ ᱠᱚ ᱢᱤᱫ ᱵᱟᱨ ᱞᱮ ᱨᱚᱦᱚᱭ ᱵᱟᱲᱟᱭ ᱜᱮᱭᱟ ᱚᱱᱟ ᱦᱚᱸ ᱫᱟᱜ ᱡᱟᱹᱥᱛᱤ ᱫᱚ ᱵᱟᱝᱞᱮ ᱨᱚᱦᱚᱭ ᱫᱟᱲᱮᱭᱟᱜ-ᱟ ᱪᱮᱫᱟᱜ ᱥᱮ ᱫᱟᱜ ᱵᱮᱜᱚᱨ ᱛᱚ ᱪᱮᱫ ᱦᱚᱸ ᱵᱟᱭ ᱜᱟᱱᱚᱜ-ᱟ ᱥᱮ ᱡᱟᱦᱟᱸ ᱢᱟᱱᱮ ᱨᱚᱦᱚᱭ ᱡᱤᱱᱤᱥ ᱢᱟᱱᱮ ᱫᱟᱜ ᱫᱚ ᱞᱟᱹᱠᱛᱤ ᱠᱟᱱ ᱜᱮᱭᱟ ᱟᱨ ᱚᱱᱠᱟ ᱫᱚ ᱯᱩᱠᱷᱨᱤ ᱠᱚ ᱦᱮᱱᱟᱜ ᱛᱟᱞᱮᱭᱟ ᱯᱩᱠᱷᱨᱤ ᱦᱚᱸ ᱟᱞᱮᱭᱟᱜ ᱮᱠᱞᱟᱦᱟᱜ ᱠᱟᱱᱟ